ᱡᱚᱦᱟᱨ ᱜᱮ᱾
ᱦᱳᱭ ᱜᱚᱝᱠᱮ ᱟᱨ ᱠᱟᱹᱴᱤᱡ ᱴᱟᱣᱟᱨ ᱠᱚᱡ ᱰᱤᱥᱴᱟᱵ ᱧᱚᱜ ᱮ ᱛᱟᱵᱮᱱ ᱫᱚ᱾
ᱦᱮᱸ ᱜᱚᱝᱠᱮ ᱞᱤᱧ ᱠᱚᱭᱚᱜᱟ ᱠᱟᱱᱟ ᱴᱟᱣᱟᱨ ᱫᱚ ᱠᱟᱴᱤᱡ ᱰᱤᱥᱴᱟᱵ ᱧᱚᱜ ᱜᱮᱭᱟ ᱵᱩᱨᱩ ᱫᱤ ᱥᱚᱢ ᱦᱚᱲ ᱛᱚ ᱟᱫᱚ ᱚᱱᱟ ᱠᱷᱟᱹᱛᱤᱨ ᱛᱮ ᱯᱟᱞᱮ ᱰᱤᱥᱴᱟᱵ ᱜᱚᱫ ᱮᱜᱼᱟ ᱦᱟᱸᱜ᱾
ᱚ᱾ ᱟᱫᱚ ᱜᱚᱝᱠᱮ ᱱᱚᱣᱟ ᱱᱟᱢᱵᱟᱨ ᱠᱚ ᱧᱮᱞ ᱠᱟᱛᱮᱜ ᱫᱚᱞᱤᱧ ᱢᱚᱱᱮᱭᱟ ᱱᱚᱣᱟ ᱫᱚ ᱡᱤᱭᱳ ᱱᱟᱢᱵᱟᱨ ᱠᱟᱱ ᱜᱮᱭᱟ ᱡᱟᱹᱱᱤᱡ ᱜᱚᱝᱠᱮ᱾
ᱦᱳᱭ ᱟᱫᱚ ᱡᱤᱭᱳ ᱢᱟ ᱡᱤᱭᱳ ᱱᱟᱢᱵᱟᱨ ᱠᱟᱱ ᱜᱮ ᱜᱚᱝᱠᱮ ᱟᱫᱚ ᱚᱱᱠᱟᱱᱟᱜ ᱯᱚᱨᱤᱥᱮᱵᱟ ᱫᱚ ᱦᱟᱸᱜ ᱵᱟ ᱟᱣᱨᱤᱞᱮ ᱧᱟᱢᱟ ᱦᱟᱸᱜ᱾ ᱟᱫᱚ ᱱᱤᱛᱚᱜ ᱦᱚᱸ ᱫᱚᱢᱮ ᱰᱤᱥᱴᱟᱵ ᱜᱚᱫ ᱛᱟᱹᱞᱤᱧ ᱜᱮᱭᱟ?
ᱟᱫᱚ ᱱᱤᱛᱳ ᱫᱚ ᱜᱚᱝᱠᱮ ᱟᱫᱚ ᱱᱤᱛᱚᱜ ᱫᱚ ᱠᱟᱹᱴᱤᱡ ᱱᱟᱯᱟᱭ ᱧᱚᱜ ᱟᱸᱚᱢᱚᱜ ᱠᱟᱱᱟ ᱱᱤᱛᱚᱜ ᱫᱚ᱾
ᱚ ᱟᱪᱪᱷᱟ ᱟᱪᱪᱷᱟ ᱟᱪᱪᱷᱟ ᱦᱳᱭ ᱟᱨᱚ ᱚᱝᱠᱟ ᱰᱤᱥᱴᱟᱵ ᱵᱟᱲᱟ ᱰᱤᱥᱴᱟᱵ ᱵᱟᱲᱟ ᱞᱮᱠᱷᱟᱱ ᱞᱤᱧ ᱞᱟᱹᱭ ᱟᱵᱤᱱ ᱱᱚᱝᱠᱟ ᱜᱮ ᱦᱟᱸᱜ ᱯᱷᱳᱱ ᱠᱚᱞᱤᱧ ᱛᱩᱞ ᱵᱟᱲᱟᱭᱟ ᱪᱮᱛᱟᱱ ᱠᱚᱨᱮᱜ᱾
ᱦᱳᱭ ᱦᱳᱭ ᱮᱠᱫᱚᱢ ᱜᱚᱝᱠᱮ ᱟᱫᱚ ᱟᱫᱚ ᱟᱨᱚ ᱵᱟᱨᱥᱤᱧ ᱜᱟᱱ ᱚᱯᱮᱠᱷᱟ ᱢᱮ ᱟᱫᱚ ᱵᱟᱝ ᱛᱩᱞ ᱵᱟᱲᱟᱭ ᱦᱳᱭᱳᱜ ᱛᱟᱵᱤᱱᱟ ᱠᱟᱹᱴᱤᱡ ᱛᱟᱦᱚᱞᱮ ᱟᱢᱵᱟᱱᱤ ᱥᱟᱶᱟᱜ ᱠᱟᱹᱴᱤᱡ ᱞᱤᱧ ᱜᱟᱞ ᱢᱟᱨᱟᱣ ᱜᱚᱫᱟ᱾
ᱦᱳᱭ ᱦᱳᱭ ᱟᱫᱚ ᱦᱳᱭ ᱜᱟᱞᱢᱟᱨᱟᱣ ᱵᱮᱱ ᱟᱹᱞᱤᱧ ᱵᱟᱨᱮᱛᱮ ᱠᱟᱹᱴᱤᱡ ᱜᱟᱞᱢᱟᱨᱟᱣ ᱵᱮᱱ ᱟᱨ ᱱᱚᱣᱟ ᱟᱞᱮ ᱴᱚᱴᱷᱟ ᱠᱚᱨᱮ ᱡᱮᱢᱚᱱ ᱴᱟᱣᱭᱟᱨ ᱰᱷᱮᱨ ᱧᱚᱜ ᱵᱟ. ᱭ
ᱦᱳᱭ ᱜᱚᱝ ᱠᱮ ᱟᱫᱚ ᱟᱹᱵᱤᱱ ᱟᱹᱵᱤᱱ ᱢᱤᱫᱴᱟᱝ ᱢᱟᱱᱮ ᱥᱟᱵ ᱠᱟᱜᱵᱮᱱ ᱢᱮᱱᱮᱡᱟᱨ ᱞᱮᱠᱟ ᱠᱟᱹᱴᱤᱡ ᱞᱤᱧ ᱫᱚᱦᱚ ᱜᱚᱫ ᱵᱮᱱᱟ ᱚᱠᱟ ᱠᱚᱨᱮ ᱡᱮ ᱱᱚᱝᱠᱟ ᱡᱮ ᱡᱤᱭᱳ ᱴᱟᱣᱟᱨ ᱰᱤᱥᱴᱟᱵ ᱜᱚᱫ ᱮᱜᱼᱟ ᱦᱳᱭ ᱥᱮ᱾
ᱦᱳᱭ ᱦᱳᱭ᱾
ᱟᱫᱚ ᱠᱟᱹᱴᱤᱡ ᱚᱱᱟ ᱠᱚ ᱢᱟᱱᱮ ᱚᱞ ᱵᱤᱞ ᱠᱟᱛᱮᱜ ᱟᱹᱞᱤᱧ ᱠᱟᱹᱴᱤᱡ ᱡᱟᱱᱟᱣ ᱟᱹᱞᱤᱧ ᱵᱮᱱ ᱦᱳᱭ ᱥᱮ᱾
ᱦᱳᱭ ᱦᱳᱭ ᱮᱫᱚᱢ ᱟᱫᱳ ᱱᱚᱜᱼᱚᱭ ᱯᱷᱳᱱ ᱱᱟᱢᱵᱟᱨ ᱠᱚ ᱦᱟᱜ ᱧᱟᱢ ᱦᱩᱭᱱᱟ ᱫᱚ ᱦᱟᱸᱜ ᱱᱚᱣᱟ ᱨᱮᱜᱮ ᱦᱟᱸᱜ ᱚᱱᱟ ᱦᱳᱣᱟᱴᱥᱚᱯ ᱛᱮ ᱦᱟᱸᱜ ᱞᱤᱧ ᱮᱸ ᱵᱷᱮᱡᱟ ᱵᱮᱱᱟ ᱦᱟᱸᱜ ᱚᱞ ᱵᱤᱞ ᱠᱟᱛᱮᱜ᱾
ᱦᱳᱭ ᱦᱳᱭ ᱵᱟᱵᱟ ᱟᱝ ᱜᱚᱝᱠᱮ ᱟᱫᱚ ᱦᱳᱣᱟᱴᱥᱟᱯ ᱛᱮᱫᱚ ᱵᱟᱝᱟ ᱦᱚᱳᱣᱟᱴᱥᱟᱯ ᱛᱚ ᱟᱞᱚᱵᱮᱱ ᱵᱷᱮᱡᱟ ᱟᱞᱤᱧᱟ ᱦᱟᱸᱱᱟ ᱦᱮ ᱢᱤᱫᱴᱟᱝ ᱯᱟᱨᱥᱚᱱᱟᱞ ᱚᱭᱮᱵᱥᱟᱭᱤᱴ ᱢᱮᱱᱟᱜᱼᱟ ᱚᱱᱟᱜ ᱜᱮ ᱦᱟᱸᱜ ᱢᱟᱱᱮ ᱵᱷᱮᱡᱟ ᱟᱵᱤᱱᱟᱞᱤᱧ ᱦᱟ ᱦᱳᱭ ᱚᱱᱟ ᱵᱷᱮᱡᱟ ᱵᱤᱱᱟ ᱦᱳᱭ ᱥᱮ᱾
ᱚ ᱚ ᱳᱭ ᱚᱱᱟ ᱳᱭ ᱳᱭᱮᱵᱥᱟᱭᱤᱴ ᱨᱮᱜᱮ ᱵᱟᱝ?
ᱦᱳᱭ ᱜᱚᱝᱠᱮ ᱦᱳᱭ ᱦᱳᱭ, ᱚᱱᱟ
ᱛᱟᱦᱚᱞᱮ ᱜᱚᱝᱠᱮ ᱱᱚᱣᱟ ᱠᱟᱛᱷᱟ ᱵᱟᱨᱛᱟ ᱞᱤᱧ ᱵᱩᱡ ᱫᱟ ᱟᱹᱵᱤᱱ ᱫᱚ ᱟᱹᱰᱤ ᱠᱤᱥᱟᱹᱲ ᱦᱚᱲ ᱠᱟᱱᱟᱵᱤᱱ ᱦᱟᱸᱜ᱾
ᱦᱮᱸ ᱜᱚᱝᱠᱮ ᱠᱤᱥᱟᱬ ᱫᱚ ᱢᱟᱱᱮ ᱠᱤᱥᱟᱬ ᱜᱮᱭᱟ ᱞᱤᱧ᱾ ᱟᱫᱚ ᱠᱤᱥᱟᱹᱬ ᱨᱮᱱᱟᱜ ᱜᱚᱨᱚᱵ ᱫᱚ ᱜᱚᱝᱠᱮ ᱮᱠᱫᱚᱢ ᱱᱟᱥᱮ ᱱᱟᱜ ᱦᱚᱸ ᱵᱟᱹᱱᱩᱜ ᱛᱟᱹᱞᱤᱧ ᱧᱟ᱾
ᱦᱮᱸ ᱟᱹᱞᱤᱧ ᱛᱚ ᱚᱱᱟᱜᱮ ᱦᱟᱜ ᱵᱟᱵᱮᱱ ᱢᱩᱪᱟᱹᱫ ᱦᱚᱪᱚᱣᱟᱜ ᱛᱟᱹᱞᱤᱧᱟ ᱠᱟᱛᱷᱟ ᱟᱫᱚ ᱟᱹᱞᱤᱧ, ᱟᱹᱞᱤᱧ ᱦᱚᱸ ᱢᱟᱱᱮ ᱟᱹᱰᱤ ᱜᱚᱨᱚᱵ ᱥᱟᱺᱦᱤᱡ ᱞᱤᱧ ᱵᱩᱡᱷᱟᱹᱣᱮᱭᱼᱟ ᱡᱮ, ᱱᱚᱜ ᱚᱭ ᱡᱮ ᱟᱹᱵᱤᱱ ᱱᱩᱭ ᱟᱢᱵᱟᱱᱤ ᱥᱟᱛᱮ ᱫᱩᱲᱩᱵ ᱛᱤᱸᱜᱩ ᱢᱮᱱᱟᱜ ᱛᱟᱵᱤᱱᱟ᱾ ᱛᱟᱹᱣ ᱨᱮᱦᱚᱸ ᱱᱚᱜᱼᱚᱭ ᱟᱵᱚᱣᱟᱜ ᱡᱟᱱᱟᱢ ᱟᱲᱟᱝ᱾ ᱛᱮ ᱨᱚᱲ ᱛᱮ ᱢᱟᱱᱮ ᱟᱞᱟᱝ ᱠᱚᱦᱚᱸ ᱵᱟᱝ ᱞᱚᱴᱚᱡᱚᱜ ᱠᱟᱱ ᱛᱟᱹᱵᱤᱱᱟ᱾ ᱟᱨ ᱵᱟᱠᱷᱟᱱ ᱱᱚᱠᱟ, ᱟᱭᱢᱟ ᱧᱮᱞ ᱦᱩᱭ ᱠᱟᱱᱟ ᱥᱟᱱᱛᱟᱲ ᱠᱚ ᱚᱝᱠᱟ ᱤᱝᱞᱤᱥ ᱠᱚᱛᱮ ᱦᱟᱸᱜ ᱠᱚ ᱨᱚᱲ ᱜᱚᱫᱟ ᱦᱟᱸᱜ᱾ ᱟᱫᱚ ᱤᱝᱞᱤᱥ ᱠᱚ, ᱛᱮ ᱵᱟᱝᱞᱟ ᱠᱚᱛᱮ ᱦᱤᱱᱫᱤ ᱠᱚᱛᱮ ᱟᱫᱩᱧ ᱞᱟᱹᱭ ᱟ ᱟᱵᱚ ᱡᱟᱱᱟᱢ ᱟᱲᱟᱝ ᱫᱚ ᱵᱟᱝ ᱵᱟᱹᱜᱤ ᱞᱮᱠᱷᱟᱱ ᱜᱮ ᱱᱟᱯᱟᱭ ᱵᱟᱥᱮ ᱪᱮᱫ ᱞᱮᱠᱟ?
ᱮᱠᱫᱚᱢ ᱮᱠᱫᱚᱢ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱟᱫ ᱞᱤᱧᱟᱹ ᱦᱳᱭ ᱥᱮ ᱮᱠᱫᱚᱢ ᱵᱷᱟᱹᱜᱤ ᱦᱚᱸ ᱜᱚᱝᱠᱮ, ᱵᱟᱹᱞᱤᱧ ᱵᱟᱹᱜᱤᱭᱟ ᱟᱫᱚ ᱜᱚᱝᱠᱮ, ᱱᱚᱝᱠᱟ ᱞᱮᱠᱟᱛᱮ ᱟᱹᱞᱤᱧ ᱫᱚ ᱠᱤᱥᱟᱬ ᱫᱚᱞᱤᱧ ᱠᱤᱥᱟᱬ ᱜᱮ ᱨᱮᱦᱚᱸ ᱟᱫᱚ ᱟᱹᱞᱤᱧ ᱫᱚ ᱵᱟᱡᱟᱨ ᱥᱮᱫ ᱫᱚ ᱜᱚᱝᱠᱮ ᱵᱟᱹᱞᱤᱧ ᱪᱟᱞᱟᱣ ᱠᱟᱱᱟ᱾ ᱛᱚ ᱦᱳᱭ ᱥᱮ᱾
ᱦᱳᱭ ᱦᱳᱭ᱾
ᱟᱨ ᱨᱟᱢᱟᱱᱮ, ᱡᱟᱦᱟᱸ ᱢᱟᱱᱮ ᱵᱮᱱ ᱞᱟᱹᱭ ᱮᱫ ᱡᱮ ᱟᱢᱵᱟᱱᱤ ᱠᱚ ᱥᱟᱞᱟᱜ ᱜᱟᱞᱢᱟᱨᱟᱣ ᱥᱮ ᱟᱨᱚ ᱟᱭᱢᱟ ᱟᱭᱢᱟ ᱢᱮᱱᱟᱜ ᱠᱚᱣᱟ ᱚᱱᱠᱟᱱ ᱠᱚ᱾ ᱛᱚ, ᱩᱱᱠᱩ ᱥᱟᱞᱟᱜ ᱫᱚ ᱜᱚᱝᱠᱮ ᱚᱱᱟ ᱢᱚᱪᱟ ᱠᱟᱛᱷᱟ ᱛᱮᱫᱚ ᱵᱟᱹᱞᱤᱧ ᱜᱟᱞᱢᱟᱨᱟᱣ-ᱟ ᱮ ᱡᱟᱦᱟᱸ ᱯᱟᱨᱥᱚᱱᱟᱞ ᱢᱤᱫᱴᱟᱝ ᱰᱟᱨᱠ ᱚᱭᱮᱵᱥᱟᱭᱤᱴ ᱢᱮᱱᱟᱜ ᱠᱟᱫ ᱛᱟᱞᱮᱭᱟ᱾
ᱦᱳᱭ ᱦᱳᱭ ᱦᱳᱭ।
ᱟᱫᱚ ᱦᱳᱭ ᱱᱟᱛᱮ ᱠᱟᱹᱴᱤᱡ ᱜᱟᱞᱢᱟᱨᱟᱣ ᱵᱟᱲᱟ ᱜᱚᱫᱟ᱾
ᱦᱳᱭ ᱦᱳᱭ, ᱟᱫᱚ ᱜᱚᱝᱠᱮ ᱱᱚᱝᱠᱟ ᱧᱟᱯᱟᱢ ᱵᱟᱲᱟ ᱠᱚᱫᱚ ᱦᱩᱭ ᱠᱟᱱ ᱜᱮᱭᱟ ᱯᱟᱞᱮᱫ?
ᱦᱮᱸ ᱜᱚᱝᱠᱮ ᱮᱠᱫᱚᱢ ᱧᱟᱯᱟᱢ ᱵᱟᱲᱟ ᱫᱚ ᱦᱩᱭ ᱠᱟᱱᱟ ᱜᱮᱭᱟ᱾ ᱧᱟᱯᱟᱢ ᱵᱟᱲᱟ ᱢᱤᱫ ᱥᱟᱶᱛᱮ ᱢᱤᱫ ᱥᱟᱶᱛᱮ ᱰᱤᱱᱟᱨ ᱠᱚ ᱞᱟᱧᱪ ᱠᱚ ᱦᱩᱭ ᱠᱟᱱ ᱜᱮᱭᱟ ᱜᱚᱝᱠᱮ᱾
ᱦᱳᱭ ᱟᱫᱚ ᱜᱚᱝᱠᱮ ᱞᱤᱧ ᱦᱟᱨᱟᱜ ᱮᱫ ᱵᱮᱱᱟ, ᱞᱟᱹᱭ ᱟᱞᱤᱧ ᱠᱤᱪᱷᱩ ᱫᱤᱱ ᱢᱟᱲᱟᱝ, ᱟᱢ ᱵᱟᱱᱤ ᱨᱮᱱ ᱜᱤᱫᱟᱹᱨ ᱦᱟᱸᱜ ᱠᱚ, ᱚ ᱵᱟᱯᱞᱟ ᱠᱮᱫᱮᱫᱚ ᱟᱫᱚ ᱩᱱ ᱚᱠᱛᱚ ᱫᱚ ᱵᱮᱱ ᱥᱮᱱ ᱠᱟᱱ ᱛᱟᱦᱮᱱ ᱥᱮ ᱵᱟᱝ?
ᱦᱮᱸ ᱜᱚᱝᱠᱮ ᱪᱟᱞᱟᱣ ᱞᱮᱱᱟᱞᱤᱧ ᱜᱚᱝᱠᱮ᱾ ᱟᱹᱞᱤᱧ ᱜᱮ ᱯᱳᱭᱞᱳ ᱞᱤᱧ ᱪᱟᱞᱟᱣ ᱠᱟᱱ ᱛᱟᱦᱮᱸᱱ, ᱢᱟᱱᱮ ᱡᱟᱦᱟᱸ ᱢᱮᱦᱢᱟᱱ ᱡᱟᱦᱟᱸ ᱫᱚ, ᱯᱮᱲᱟ ᱯᱮᱲᱟ ᱫᱚ ᱟᱹᱞᱤᱧ ᱜᱮ ᱯᱳᱭᱞᱳ ᱞᱤᱧ ᱪᱟᱞᱟᱣ ᱟᱠᱟᱱ ᱛᱟᱦᱮᱱᱟ᱾
ᱦᱳᱭ ᱦᱳᱭ ᱦᱳᱭ᱾
ᱞᱟᱦᱟᱨᱮ ᱦᱚᱦᱚ ᱟᱫ ᱞᱤᱧ ᱛᱟᱦᱮᱸᱫ, ᱞᱟᱹᱭᱫᱟᱭ ᱡᱮ ᱟᱹᱵᱤᱱ ᱫᱚ ᱢᱟᱱᱮ ᱦᱮᱡ ᱜᱮ ᱞᱟᱜᱟᱣ ᱵᱤᱱᱟ ᱮᱠᱫᱚᱢ, ᱯᱩᱭᱞᱳ ᱨᱮ ᱮᱠᱫᱚᱢ ᱢᱟᱱᱮ ᱪᱟᱸᱬ ᱜᱮ ᱵᱟᱨᱥᱤᱧ ᱞᱟᱦᱟᱨᱮ, ᱟᱫᱚ ᱵᱟᱨᱥᱤᱧ ᱞᱟᱦᱟ ᱨᱮᱞᱤᱧ ᱪᱟᱞᱟᱣ ᱟᱠᱟᱱ ᱛᱟᱦᱮᱸᱫ ᱟᱹᱞᱤᱧ ᱫᱚ᱾
ᱵᱟᱨᱥᱤᱧ ᱞᱟᱦᱟ ᱨᱮ ᱵᱟᱝ?
ᱦᱳᱭ ᱦᱳᱭ ᱦᱳᱭ᱾
ᱟᱹᱰᱤ ᱡᱩᱛ ᱜᱮ ᱦᱟᱸᱜ ᱛᱟᱦᱚᱞᱮ ᱜᱚᱝᱠᱮ ᱟᱫᱚ ᱛᱟᱦᱚᱞᱮ, ᱮᱸ ᱨᱟᱹᱥᱠᱟᱹ ᱠᱚᱫᱚ ᱦᱟᱸᱜ ᱛᱟᱦᱚᱞᱮ ᱱᱩᱠᱩ ᱥᱟᱨᱩᱠ ᱠᱷᱟᱱ ᱛᱟᱨᱯᱚᱨᱮ, ᱥᱟᱞᱢᱟᱱ ᱠᱷᱟᱱ ᱠᱚ ᱥᱮᱱ ᱞᱮᱱᱟ ᱪᱮᱞᱮ ᱞᱟᱹᱭ ᱮᱫᱟ ᱠᱚ ᱵᱟᱯᱞᱟ ᱨᱮ᱾
ᱦᱳᱭ ᱜᱚᱝᱠᱮ ᱥᱮᱱ ᱢᱟᱠᱚ ᱥᱮᱱᱞᱮᱱ ᱜᱚᱝᱠᱮ, ᱟᱫᱚ ᱟᱵᱚ ᱢᱟ ᱥᱟᱱᱛᱟᱲ ᱥᱟᱶᱛᱟ ᱨᱮᱱ ᱦᱚᱲ, ᱠᱟᱱᱟ ᱵᱚᱱ ᱟᱵᱚ ᱫᱚ ᱴᱟᱢᱟᱠ ᱛᱩᱢᱫᱟᱜ ᱛᱮᱵᱚ ᱨᱟᱹᱥᱠᱟᱹᱭᱟ᱾
ᱦᱳᱭ ᱦᱳᱭ᱾
ᱦᱳᱭ ᱟᱫᱚ ᱟᱹᱞᱤᱧᱟᱜ ᱫᱚ ᱚᱸᱰᱮ ᱫᱚ ᱵᱟᱝ ᱡᱩᱛ ᱞᱮᱱᱟ ᱜᱚᱝᱠᱮ, ᱟᱫᱚ ᱟᱹᱞᱤᱧ ᱫᱚ ᱥᱩᱫᱩ ᱵᱟᱯᱞᱟ ᱠᱚᱛᱮᱜ ᱞᱤᱧ ᱧᱮᱞ ᱯᱟᱨᱚᱢ ᱠᱟᱫᱟ᱾ ᱦᱳᱭ ᱥᱮ᱾ ᱱᱟᱭᱛᱮ ᱱᱟᱯᱟᱭ ᱛᱮ, ᱟᱫᱚ ᱟᱹᱞᱤᱧ ᱫᱚ ᱮᱱᱮᱡ ᱥᱮᱨᱮᱧ ᱠᱚᱫᱚ ᱟᱫᱚ ᱵᱟᱝ ᱦᱩᱭ ᱞᱮᱱᱟ ᱟᱫᱚ ᱟᱹᱞᱤᱧ ᱠᱚᱭᱚᱜ ᱵᱟᱲᱟᱣ ᱠᱟᱜ ᱛᱟᱦᱮᱸᱜ ᱞᱤᱧ ᱪᱮᱫ ᱞᱮᱠᱟ ᱠᱚ ᱮᱱᱮᱡ ᱫᱟᱠᱚ ᱥᱮᱨᱮᱧ ᱮᱫᱟ ᱠᱚ, ᱥᱟᱨᱩᱠ ᱠᱷᱟᱱ ᱛᱟᱠᱚ, ᱥᱟᱞᱢᱟᱱ ᱠᱷᱟᱱ ᱛᱟᱠᱚ ᱟᱨᱚ ᱟᱭ ᱢᱟ ᱟᱭᱢᱟ, ᱮᱸᱻ ᱢᱟᱱᱮ ᱥᱮᱞᱤᱵᱨᱤᱴᱤ ᱠᱚᱠᱚ ᱥᱮᱱ ᱞᱮᱱᱟ᱾
ᱦᱳᱭ᱾
ᱟᱨ ᱟᱹᱞᱤᱧ ᱫᱚ ᱜᱚᱝᱠᱮ ᱚᱱᱮ ᱛᱚᱞᱤᱧ ᱞᱟᱹᱭᱟᱜ ᱵᱮᱱᱟ ᱡᱮ ᱟᱹᱞᱤᱧᱟᱜ ᱫᱚ ᱠᱤᱥᱟᱸᱬ ᱨᱮᱱᱟᱜ ᱜᱚᱨᱚᱵᱽ ᱵᱟᱹᱱᱩᱜ ᱛᱟᱹᱞᱤᱧᱟ, ᱟᱫᱚ ᱚᱱᱠᱟ ᱜᱮ ᱢᱟᱱᱮ ᱮᱠᱫᱚᱢ ᱢᱟᱱᱮ ᱡᱟᱦᱟᱸ ᱟᱵᱚᱣᱟᱜ ᱡᱟᱦᱟᱸ ᱥᱟᱱᱛᱟᱲ ᱥᱟᱶᱛᱟ ᱨᱮᱱᱟᱜ ᱫᱷᱩ ᱛᱤ, ᱡᱟᱦᱟᱸ ᱯᱟᱧᱪᱤ ᱫᱷᱩᱛᱤ ᱚᱱᱟ ᱦᱚᱨᱚᱜ ᱠᱟᱛᱮ ᱜᱮᱞᱤᱧ ᱪᱟᱞᱟᱣ ᱞᱮᱱᱟ᱾
ᱪᱟᱞᱟᱣ ᱞᱮᱱᱟ ᱵᱟᱝ?
ᱦᱳᱭ᱾
ᱟᱹᱰᱤ ᱢᱚᱸᱡᱽ ᱜᱮ ᱛᱟᱦᱚᱞᱮ ᱱᱚᱣᱟ ᱢᱟᱛᱚ ᱟᱹᱰᱤ ᱜᱚᱨᱚᱵᱽ ᱨᱮᱱᱟᱜ ᱠᱟᱛᱷᱟ ᱜᱮ ᱦᱟᱸᱜ ᱵᱤᱱ ᱞᱟᱹᱭ ᱠᱮᱫᱼᱟ, ᱩᱱᱟᱹᱜ ᱢᱟᱨᱟᱝ ᱯᱟᱴᱤ ᱥᱮ ᱩᱱᱟᱹᱜ ᱢᱟᱨᱟᱝ ᱦᱚᱲ ᱴᱷᱮᱡ ᱵᱤᱱ ᱥᱮᱱ ᱟᱠᱟᱱᱟ ᱱᱚᱣᱟ ᱦᱚᱨᱚᱜ ᱠᱟᱛᱮᱫ᱾ ᱟᱵᱚᱣᱟᱜ ᱥᱟᱱᱛᱟᱲ ᱟᱨᱤ ᱪᱟᱹᱞᱤ ᱥᱮ ᱟᱵᱚ ᱥᱟᱱᱛᱟᱲᱟᱜ ᱩᱯᱨᱩᱢ ᱫᱚ ᱦᱟᱸᱜ ᱵᱤᱱ ᱫᱚᱦᱚ ᱦᱚᱴᱚ ᱠᱟᱫ ᱜᱮᱭᱟ᱾
ᱮᱠᱫᱚᱢ ᱮᱠᱫᱚᱢ ᱜᱚᱝᱠᱮ, ᱫᱚᱦᱚ ᱟ ᱠᱟᱜ ᱜᱮᱭᱟᱞᱤᱧ᱾ ᱟᱨ ᱜᱚᱝᱠᱮ ᱚᱱᱮ ᱡᱮ ᱟᱨ ᱚᱱᱮ ᱟᱨ ᱚᱱᱮ ᱡᱮ ᱤᱭᱟᱹ ᱠᱟᱹᱴᱤᱡ ᱠᱚ ᱢᱟᱱᱮ ᱥᱟᱱᱛᱟᱲ ᱠᱟᱱᱟᱞᱤᱧ ᱱᱚᱝᱠᱟᱱᱟᱜ ᱡᱮ ᱡᱟᱢᱟ ᱯᱮᱱᱴ ᱠᱚᱞᱤᱧ ᱦᱚᱨᱚᱜ ᱤᱫᱤ ᱠᱟᱜᱼᱟ ᱥᱮ ᱥᱮ ᱱᱚᱝᱠᱟᱱᱟᱜ, ᱮᱸ ᱥᱟᱯᱟᱵ ᱢᱟᱱᱮ ᱞᱤᱧ ᱦᱚᱨᱚᱜ ᱤᱫᱤ ᱠᱟᱜᱼᱟ, ᱟᱫᱚ ᱡᱮ ᱚᱱᱮ ᱦᱟᱴ ᱠᱚᱨᱮ, ᱵᱟᱡᱟᱨ ᱠᱚᱨᱮ ᱠᱟᱹᱴᱤᱡ ᱢᱟᱱᱮ ᱨᱮᱸᱜᱮᱡ ᱦᱚᱲ ᱠᱚᱫᱚ ᱠᱟᱹᱴᱤᱡ ᱠᱚ ᱫᱷᱚᱢᱠᱟᱣ ᱠᱚ ᱜᱮᱭᱟ ᱥᱮ ᱠᱟᱹᱴᱤᱡ ᱠᱚ ᱞᱟᱸᱫᱟ ᱵᱟᱲᱟ ᱟᱠᱚ ᱟᱠᱚ ᱜᱮᱭᱟ ᱦᱳᱭ ᱥᱮ,
ᱦᱳᱭ᱾
ᱦᱩᱸ, ᱟᱫᱚ ᱟᱹᱞᱤᱧ ᱫᱚ ᱜᱚᱝᱠᱮ ᱚᱱᱮ ᱡᱟᱦᱟᱸ ᱚᱱᱮ ᱯᱩᱬ ᱡᱟᱦᱟᱸ ᱢᱟᱱᱮ ᱡᱟᱦᱟᱸ ᱠᱚ ᱡᱟᱦᱟᱸ ᱫᱚᱵᱚᱱ ᱞᱟᱹᱭ, ᱪᱮᱫ ᱵᱚᱱ ᱞᱟᱹᱭᱟ ᱜᱚᱝᱠᱮ ᱚᱱᱟ ᱦᱤᱲᱤᱧ ᱠᱮᱫᱼᱟ ᱞᱤᱧ, ᱚᱸ ᱚᱸᱰᱮ ᱚᱸᱰᱮ ᱡᱮ ᱵᱚᱱ ᱟᱠᱟ ᱠᱟᱜ ᱡᱟᱦᱟᱸ ᱦᱚᱴᱚᱜ ᱨᱮᱵᱚᱱ ᱟᱠᱟ ᱠᱟᱜ ᱜᱚᱝᱠᱮ,
ᱚ ᱜᱟᱢᱪᱷᱟ?
ᱦᱚᱭ ᱢᱟᱱᱮ ᱜᱟᱢᱪᱷᱟ ᱞᱮᱠᱟᱱᱟᱜ ᱢᱟᱱᱮ ᱚᱱᱟ ᱫᱚ ᱜᱟᱢᱪᱷᱟ ᱫᱚ ᱵᱟᱵᱚᱱ ᱞᱟᱹᱭᱟ᱾
ᱦᱟᱯᱮ ᱟᱞᱤᱧ ᱦᱚᱸᱜ-ᱟᱞᱤᱧ ᱦᱤᱲᱤᱝ ᱜᱚᱫ ᱠᱟᱜ-ᱟ ᱦᱟᱸᱜ ᱟᱫᱚ ᱩᱱᱟᱹᱜ ᱫᱟᱹᱢᱤ ᱫᱟᱹᱢᱤ ᱡᱤᱱᱤᱥ ᱠᱚᱫᱚ ᱵᱮᱣᱦᱟᱨ ᱠᱚᱦᱚᱸ ᱵᱟᱹᱱᱩᱜ ᱠᱟᱫᱟ ᱛᱚ, ᱟᱫᱚ ᱟᱞᱮ ᱱᱚᱛᱮ ᱫᱚ ᱦᱟᱸᱜ ᱜᱚᱝᱠᱮ ᱚᱱᱟ ᱜᱟᱢᱪᱷᱟ ᱠᱚᱜᱮ ᱦᱟᱸᱜ ᱞᱮ ᱵᱮᱵᱦᱟᱨ ᱜᱚᱫ-ᱮᱫ᱾
ᱟᱪᱪᱷᱟ ᱟᱪᱪᱷᱟ ᱟᱪᱪᱷᱟ ᱫᱟᱢᱤᱭᱟᱜ ᱫᱚ ᱵᱟᱝᱟ ᱜᱚᱝᱠᱮ ᱟᱵᱚ ᱢᱟᱱᱮ ᱥᱟᱱᱛᱟᱲ ᱥᱟᱶᱛᱟ ᱨᱮᱱᱟᱜ ᱡᱟᱦᱟᱸ ᱦᱮᱸ ᱯᱟᱧᱪᱤ ᱨᱮᱱᱟᱜ ᱜᱮ ᱠᱟᱹᱴᱤᱡ ᱰᱤᱡᱟᱭᱤᱱ ᱵᱟᱞᱟ᱾
ᱦᱳᱭ ᱦᱳᱭ ᱦᱳᱭ᱾
ᱦᱳᱭ ᱚᱱ, ᱦᱳᱭ ᱚᱱᱟ ᱜᱚᱜ ᱠᱟᱛᱮᱜ ᱜᱮᱞᱤᱧ ᱪᱟᱞᱟᱣ ᱞᱮᱱᱟ ᱟᱫᱚ ᱚᱱᱟ, ᱚᱱᱟ ᱵᱟᱝ ᱫᱚ ᱚᱱᱟ ᱜᱚᱜ ᱠᱟᱛᱮᱜ ᱜᱮᱞᱤᱧ ᱪᱟᱞᱟᱣ ᱞᱮᱱᱟ ᱟᱫᱚ, ᱚᱱᱟ ᱛᱮᱜᱮ ᱵᱟᱝ ᱫᱚ ᱵᱟᱠᱚ ᱢᱮᱱ ᱠᱟᱜ ᱞᱤᱧ ᱪᱮᱫ ᱦᱚᱸ ᱢᱟᱱᱮ ᱡᱚᱛᱚ ᱦᱚᱲ ᱜᱮᱠᱚ ᱢᱟᱱᱮ ᱠᱚ ᱥᱟᱞᱟᱢ ᱟᱞᱤᱧ ᱠᱟᱱ ᱛᱟᱦᱮᱸᱫ᱾
ᱟᱫᱚ ᱩᱱᱨᱮ ᱟᱫᱚ ᱪᱮᱫ ᱞᱮᱠᱟ ᱠᱚ ᱥᱟᱞᱟᱢ ᱟᱹᱞᱤᱧ ᱠᱟᱱ ᱛᱟᱦᱮᱸᱫ ᱟᱫᱚ ᱠᱟᱹᱴᱤᱡ ᱵᱟᱹᱵᱤᱱ ᱵᱟᱲᱟᱭ ᱞᱟᱹᱜᱤᱫᱚᱜ-ᱟ?
ᱦᱮᱸ ᱮᱠᱫᱚᱢ ᱚᱱᱟ ᱜᱮᱞᱤᱧ ᱠᱩᱞᱤ ᱵᱮᱱ ᱢᱮᱱᱛᱮ ᱱᱤᱛᱚᱜ
ᱟᱪᱪᱷᱟ ᱟᱪᱪᱷᱟ, ᱡᱟᱭᱦᱳᱠ ᱟᱵᱤᱱᱟᱜ ᱢᱚᱱᱮ ᱨᱮᱱᱟᱜ ᱠᱟᱛᱷᱟ ᱞᱤᱧ ᱵᱩᱡᱽ ᱜᱚᱜ ᱠᱮᱜᱼᱟ ᱦᱮᱸ ᱢᱟ ᱧᱮᱞ ᱵᱤᱱ ᱥᱮ ᱟᱫᱚ ᱩᱱ ᱨᱮᱠᱚ ᱢᱮᱛᱟᱞᱤᱧ ᱠᱟᱱᱟ ᱟᱺ ᱨᱟᱢ ᱨᱟᱢ ᱵᱟᱵᱩ᱾
ᱦᱮᱸ᱾
ᱦᱳᱭ ᱥᱮ ᱟᱫᱚ ᱟᱹᱞᱤᱧ ᱦᱚᱸᱞᱤᱧ ᱞᱟᱹᱭᱫᱟ ᱦᱮᱸ ᱨᱟᱢ ᱨᱟᱢ ᱨᱟᱢ ᱨᱟᱢ, ᱦᱮᱸ ᱥᱮ ᱟᱫᱚ ᱟᱨ ᱟᱨ ᱡᱚᱠᱷᱚᱱ ᱜᱮ ᱚᱱᱟ ᱠᱩᱲᱤ ᱠᱩᱲᱤ ᱠᱩᱲᱤ ᱦᱚᱯᱚᱱ ᱠᱚᱠᱚ ᱢᱮᱛᱟᱞᱤᱧ ᱠᱟᱱᱟ, ᱟᱸ ᱨᱟ ᱨᱟᱢ ᱵᱟᱹᱵᱩ ᱟᱫᱚ ᱟᱹᱞᱤᱧ ᱫᱚ ᱛᱚᱠᱷᱚᱱ ᱫᱚ ᱢᱚᱪᱟ ᱠᱚᱞᱤᱧ ᱵᱤᱸᱰᱩᱡ ᱵᱟᱲᱟ ᱟᱠᱚ ᱠᱟᱱᱟ᱾ ᱠᱩᱲᱤ ᱦᱚᱯᱚᱱ ᱥᱮ ᱜᱚᱜᱚ ᱦᱚᱲ ᱫᱚ ᱪᱮᱫ ᱞᱮᱠᱟ ᱵᱤᱱ ᱤᱭᱟᱹᱣ ᱟᱠᱚᱣᱟ ᱦᱳᱭᱥᱮ ᱾ ᱩᱱᱠᱩ ᱡᱩᱫᱤ ᱟᱨᱚ ᱵᱤᱱ ᱨᱟᱢ ᱨᱟᱢ ᱵᱤᱱ ᱞᱟᱹᱭ ᱨᱩᱣᱟᱹᱲ ᱟᱠᱚᱣᱟ, ᱟᱫᱚ ᱟᱹᱵᱤᱱ ᱜᱮ ᱦᱟᱸᱜ ᱢᱟᱱᱮ ᱮᱱᱮᱡ ᱟᱠᱚ ᱮᱢᱚᱱ ᱠᱚ ᱮᱱᱮᱡᱟ ᱟᱫᱚ ᱩᱱ ᱫᱚ ᱟᱹᱵᱤᱱ ᱦᱚᱸ ᱵᱟᱠᱚ ᱫᱤᱥᱟᱹ ᱵᱤᱱᱟ ᱮᱱᱮᱡ ᱢᱟᱱᱮ ᱮᱸ ᱞᱟᱯᱟ ᱞᱩᱸᱰᱟᱹ ᱜᱚᱫ ᱠᱟᱵᱤᱱᱟᱠᱚ ᱾
ᱦᱮᱸ ᱞᱟᱯᱟ ᱞᱩᱸᱰᱟᱹ ᱜᱚᱫ ᱠᱟᱵᱤᱱ ᱟᱠᱚ ᱦᱳᱭ ᱾
ᱠᱟᱹᱴᱤᱡ ᱟᱞᱤᱧ ᱦᱚᱸ ᱠᱟᱹᱴᱤᱡ ᱮᱴᱤᱴᱭᱩᱰ ᱞᱤᱧ ᱫᱮᱠᱷᱟᱣ ᱜᱚᱫ ᱟᱜ ᱠᱚᱣᱟ ᱾
ᱦᱳᱭ ᱮᱴᱤᱴᱤᱭᱩᱰ, ᱟᱫᱚ ᱟᱹᱵᱤᱱ ᱢᱟ ᱟᱫᱚ ᱟᱵᱫᱚ ᱚᱱᱟ ᱜᱮᱞᱤᱧ ᱞᱟᱹᱭᱮᱜ-ᱟ ᱟᱵᱚ ᱥᱟᱱᱛᱟᱲ ᱪᱮᱛᱟᱱ ᱫᱚ ᱮᱴᱤᱴᱤᱭᱩᱴ ᱫᱚ ᱟᱞᱚ ᱵᱤᱱ ᱫᱮᱠᱷᱟᱣᱟ ᱾ ᱱᱩᱝᱠᱩ ᱪᱷᱟᱛᱤᱠ ᱡᱟᱹᱛᱤ ᱠᱚᱴᱷᱮᱱ ᱜᱮ ᱟᱹᱵᱤᱱ ᱫᱚ ᱱᱚᱣᱟ ᱠᱚ ᱮᱴᱤᱴᱤᱭᱩᱴ ᱫᱚ ᱫᱚᱦᱚ ᱠᱟᱜ ᱵᱤᱱ ᱦᱳᱭ ᱥᱮ ᱟᱨ ᱟᱹᱞᱤᱧ ᱡᱮ ᱚᱠᱟ ᱞᱮᱠᱟ ᱞᱤᱧ ᱢᱚᱱᱭᱮᱫ ᱵᱤᱱᱟ ᱟᱹᱵᱤᱱ ᱫᱚ ᱥᱟᱱᱛᱟᱲ ᱪᱮᱛᱟᱱ ᱫᱚ ᱟᱹᱰᱤ ᱢᱟᱱᱮ ᱫᱟᱭᱟ ᱫᱩᱞᱟᱹᱲ ᱢᱮᱱᱟᱜ ᱠᱟᱫᱟ ᱱᱚᱜ-ᱚᱭ ᱡᱮ ᱪᱮᱦᱨᱟ ᱵᱤᱱ ᱢᱮᱱ ᱜᱚᱫ ᱟᱜ ᱞᱤᱧᱟᱹ ᱳᱭᱮᱵᱥᱟᱭᱤᱴ ᱨᱮ ᱵᱷᱮᱡᱟ ᱜᱚᱫ ᱟᱹᱞᱤᱧ ᱢᱮ ᱚᱠᱟ ᱠᱚᱨᱮ ᱴᱟᱣᱟᱨ ᱨᱮᱱᱟᱜ ᱰᱤᱥᱴᱟᱵᱮᱜ ᱟᱭ, ᱟᱫᱚ ᱚᱱᱟᱜᱮ ᱟᱹᱞᱤᱧ ᱦᱚᱸᱞᱤᱧ ᱪᱤᱱᱛᱟᱹ ᱵᱟᱲᱟᱭᱮᱜ-ᱟ ᱟᱞᱮ ᱴᱷᱟᱸᱣ ᱠᱚᱨᱮᱜ ᱢᱟ ᱵᱚᱦᱩ ᱜᱟᱱ ᱜᱮ ᱰᱤᱥᱴᱚᱵ ᱢᱮᱱᱟᱜ ᱟᱠᱟᱫᱟ ᱾ ᱟᱫᱚ ᱟᱵᱤᱱᱟᱜ ᱢᱟᱱᱮ ᱫᱟᱭᱟ ᱫᱩᱞᱟᱹᱲ ᱛᱮ ᱡᱩᱫᱤ ᱦᱟᱸᱜ ᱠᱟᱹᱴᱤᱡ ᱵᱮᱱ ᱴᱷᱤᱠᱟ ᱱᱚᱜ-ᱚ ᱚᱝᱠᱟ ᱡᱮᱢᱚᱱ ᱥᱮᱨᱢᱟ ᱡᱟᱹᱲᱤ ᱠᱚ ᱵᱟᱭ ᱦᱩᱭᱩᱜ ᱠᱟᱱᱟ ᱢᱤᱱᱤ ᱠᱚ, ᱥᱟᱵᱢᱟᱨᱥᱟᱞ ᱠᱚ ᱠᱟᱹᱴᱤᱡ ᱦᱟᱸᱜ ᱫᱟᱭᱟ ᱫᱩᱞᱟᱹᱲ ᱱᱚᱰᱮᱵᱮᱱ ᱫᱮᱠᱷᱟᱣ ᱞᱮᱠᱷᱟᱱ ᱫᱚ ᱟᱹᱰᱤ ᱜᱮ ᱦᱟᱸᱜ ᱵᱩᱡ ᱠᱮᱭᱟᱞᱤᱧ ᱾
ᱦᱳᱭ ᱦᱳᱭ ᱦᱳᱭ ᱾ ᱟᱫᱚ ᱜᱚᱢᱠᱮ ᱱᱚᱰᱮ ᱢᱮᱜᱴᱟᱝ ᱠᱟᱛᱷᱟ ᱞᱤᱧ ᱞᱟᱹᱭᱟ ᱦᱳᱭ ᱥᱮ ᱾ ᱮ ᱢᱤᱱᱤ ᱠᱚᱫᱚ ᱦᱟᱸᱜ ᱞᱤᱧ ᱮᱻ ᱮᱢᱟ ᱯᱮᱭᱟ ᱦᱳᱭᱥᱮ ᱾ ᱢᱤᱱᱤ ᱠᱚ ᱥᱮ ᱟᱨᱚ ᱛᱤᱱᱟᱹᱜ ᱨᱚᱠᱚᱢᱟᱜ ᱢᱟᱱᱮ ᱡᱤᱱᱤᱥ ᱠᱚ ᱢᱮᱱᱟᱜ-ᱟ ᱜᱚᱝᱠᱮ ᱦᱳᱭ ᱥᱮ ᱾ ᱟᱫᱚ ᱢᱤᱱᱤ ᱠᱷᱚᱱᱟᱜ ᱫᱚ ᱟᱨ ᱢᱮᱫ ᱴᱟᱝ ᱡᱤᱱᱤᱥ ᱡᱟᱦᱟᱸ ᱥᱮᱨᱢᱟ ᱠᱷᱚᱱᱟᱜ ᱜᱚᱝᱠᱮ ᱵᱟᱭ ᱡᱟᱹᱲᱤ ᱜᱚᱫ ᱞᱮᱠᱷᱟᱱ ᱛᱚ ᱢᱤᱱᱤ ᱠᱷᱚᱱᱟᱜ ᱦᱚᱸ ᱫᱟᱜ ᱛᱤᱱᱟᱹᱜ ᱫᱤᱱ ᱛᱩᱫᱩᱜ-ᱟ ᱦᱳᱭ ᱥ ᱮ ᱾
ᱦᱳᱭ ᱦᱳᱭ ᱾
ᱦᱳᱭ ᱾ ᱟᱨ ᱮ ᱥᱮᱨᱢᱟ ᱡᱟᱹᱲᱤ ᱫᱚ ᱱᱚᱣᱟ ᱠᱟᱨᱚᱱ ᱛᱮ ᱟᱹᱞᱤᱧ ᱫᱚᱞᱤᱧ ᱢᱚᱱᱮᱭᱟ ᱵᱟᱭ ᱦᱩᱭᱩᱜ ᱠᱟᱱᱟ, ᱟᱵᱚ ᱵᱚᱸᱜᱟ ᱵᱩᱨᱩ ᱫᱮᱵᱟ ᱥᱮᱵᱟ ᱨᱮ ᱠᱟᱹᱴᱤᱡ ᱵᱚᱱ ᱠᱟᱹᱴᱤᱡ ᱵᱚᱱ ᱠᱚᱢ ᱜᱚᱫᱮᱜ-ᱟ ᱾ ᱟᱫᱚ ᱚᱱᱟᱨᱮ ᱟᱫᱚ ᱦᱚᱜ-ᱱᱟ ᱨᱮ ᱵᱟᱝ ᱫᱚ ᱢᱟᱱᱮ ᱪᱟᱸᱫᱳ ᱵᱚᱸᱜᱟ ᱦᱚᱸ ᱟᱵᱚ ᱫᱚ ᱢᱟᱱᱮ ᱟᱵᱚ ᱡᱩᱫᱤ ᱪᱟᱸᱫᱳ ᱵᱚᱸᱜᱟ ᱵᱮᱥ ᱵ ᱵᱚᱱ ᱫᱚᱦᱚᱭᱮᱭᱟ ᱥᱮ ᱵᱚᱸᱜᱟ ᱵᱩᱨ ᱟᱵᱚ ᱡᱩᱫᱤ ᱵᱮᱥ ᱧᱚᱸᱜ ᱵᱟᱵᱚᱱ ᱫᱮᱵᱟ ᱥᱮᱵᱟ ᱠᱚᱣᱟ, ᱟᱵᱚ ᱫᱚ ᱚᱠᱟ ᱞᱮᱠᱟ ᱨᱮᱠᱚ ᱧᱮᱞ ᱵᱚᱱᱟ ᱜᱚᱝᱠᱮ ᱦᱳᱭ ᱥᱮ ᱾
ᱦᱳᱭ ᱦᱳᱭ ᱾
ᱟᱹᱞᱤᱧ ᱚᱠᱟ ᱚᱠᱟ ᱡᱟᱭᱜᱟ ᱨᱮ ᱢᱟᱱᱮ ᱡᱚᱠᱷᱚᱱ ᱚᱱᱮ ᱟᱨ ᱟᱢᱵᱟᱱᱤ ᱴᱷᱮᱱ ᱡᱚᱠᱷᱚᱱ ᱵᱟ ᱵᱟᱯᱞᱟ ᱚᱲᱟᱜ ᱡᱟᱦᱟᱸ ᱦᱩᱭᱮᱱ ᱡᱟᱸᱦᱟ ᱩᱱᱤ ᱜᱤᱫᱟᱹᱨᱟᱜ ᱩᱱᱤ ᱵᱟᱹᱵᱩ ᱦᱚᱲᱟᱜ
ᱦᱳᱭ᱾
ᱛᱟᱦᱞᱮ ᱩᱱ ᱪᱟᱞᱟᱜ ᱚᱠᱛᱚ ᱧᱮᱞᱮᱜ-ᱟ ᱞᱤᱧ ᱢᱟᱱᱮ ᱵᱤᱦᱟᱨ ᱯᱚᱱᱚᱛ ᱨᱮ ᱢᱟᱱᱮ ᱵᱤᱦᱟᱨ ᱯᱚᱱᱚᱛ ᱨᱮ, ᱚᱱᱠᱟ ᱞᱮᱠᱟ ᱛᱮᱜᱮᱞᱤᱧ ᱯᱟᱨᱚᱢ ᱮᱱᱟ ᱛᱚ ᱾
ᱦᱳᱭ ᱦᱳᱭ᱾
ᱧᱮᱞᱮᱜ-ᱟ ᱞᱤᱧ ᱚᱱᱛᱮ ᱫᱚ ᱢᱟᱱᱮ ᱜᱚᱝᱠᱮ ᱮᱠᱫᱚᱢ ᱢᱟᱱᱮ ᱮᱛ ᱫᱟᱜ ᱠᱟᱜ-ᱟ ᱜᱚᱝᱠᱮ ᱢᱟᱱᱮ ᱡᱟᱦᱟᱸ ᱦᱩᱲᱩ ᱠᱚᱠᱚ ᱨᱚᱦᱚᱭ ᱠᱟᱜ-ᱟ ᱥᱮ ᱚᱱᱟ ᱠᱚ ᱡᱚᱛᱚ ᱜᱤᱛᱤᱡ ᱪᱟᱵᱟᱣ ᱟᱠᱟᱱ ᱛᱟᱠᱚᱣᱟ ᱜᱚᱢᱠᱮ᱾
ᱜᱤᱛᱤᱡ ᱪᱟᱵᱟᱣ ᱟᱠᱟᱱᱟ, ᱟᱹᱰᱤ ᱫᱟᱭᱟ ᱜᱮᱵᱮᱱ ᱵᱩᱡᱷᱟᱹᱣ ᱠᱮᱭᱟ ᱾
ᱟᱫᱚ ᱟᱨ ᱥᱟᱶ ᱮ ᱯ ᱥᱟᱱᱛᱟᱲᱟᱜ ᱜᱮ ᱜᱚᱝᱠᱮ, ᱟᱨ ᱥᱟᱱᱛᱟᱲ ᱜᱮᱥᱮ ᱦᱩᱲᱩ ᱜᱚᱪᱚ ᱦᱩᱲᱩ ᱦᱩᱲᱩ ᱪᱟᱣᱞᱮ ᱫᱚ ᱫᱚᱢᱮ ᱵᱚᱱ ᱪᱟᱥᱟ᱾
ᱦᱳᱭ ᱦᱳᱭ ᱾
ᱦᱳᱭ ᱦᱳᱭ᱾ ᱟᱫᱚ ᱟᱹᱞᱤᱧ ᱫᱚᱞᱤᱧ ᱞᱟᱹᱭᱟ ᱮᱸ ᱚᱠᱟ ᱚᱠᱟ ᱡᱟᱭᱜᱟ ᱨᱮ ᱫᱟᱜ ᱠᱚ ᱵᱟᱝ ᱛᱤᱸᱜᱩᱱᱟ ᱦᱮᱸᱥᱮ ᱚᱱᱟ ᱚᱱᱟ ᱠᱚ ᱡᱟᱭᱜᱟ ᱨᱮᱫᱚ ᱮᱠᱫᱚᱢ ᱢᱤᱱᱤᱞᱤᱧ ᱮᱢᱟ ᱯᱮ ᱠᱮᱭᱟ᱾ ᱟᱨ ᱚᱱᱮᱞᱤᱧ ᱞᱟᱹᱭ ᱠᱮᱫ ᱡᱮ ᱟᱹᱵᱤᱱ ᱢᱮᱱᱮᱡᱟᱨ ᱞᱮᱠᱟ ᱞᱤᱧ ᱫᱚᱦᱚ ᱠᱟᱜ ᱵᱤᱱᱟ ᱪᱮᱫ ᱠᱚ ᱢᱟᱱᱮ ᱫᱩᱠ ᱛᱟᱵᱮᱱ ᱥᱮ ᱪᱮᱫ ᱠᱚ ᱚᱥᱩᱵᱤᱫᱟ ᱠᱚ ᱢᱮᱱᱟᱜ ᱟᱠᱟᱜᱼᱟ?
ᱦᱳᱭ ᱦᱳᱭ, ᱦᱳᱭ᱾
ᱮᱠᱫᱚᱢ ᱚᱱᱟ ᱠᱚᱞᱤᱧ ᱞᱟᱜᱟᱣ ᱵᱤᱱᱟ ᱟᱨ ᱡᱟᱦᱟᱸ ᱠᱚᱨᱮ ᱫᱟᱜ ᱠᱚ ᱛᱤᱸᱜᱩᱱᱟ ᱦᱮᱸᱥᱮ, ᱚᱱᱟ ᱠᱚᱨᱮ ᱫᱚ ᱪᱮᱫᱟᱜ ᱞᱤᱧ ᱞᱟᱜᱟᱣᱟ ᱟᱫᱚ ᱟᱵᱚ ᱡᱮ ᱚᱱᱮ ᱵᱚᱸᱜᱟ ᱵᱩᱨᱩ ᱫᱮᱵᱟᱼᱥᱮᱵᱟ ᱨᱮ ᱠᱟᱹᱴᱤᱡ ᱵᱚᱱ ᱠᱷᱟᱴᱚ ᱣᱟᱠᱟᱜᱼᱟ᱾ ᱚᱱᱟ ᱠᱚᱵᱮ ᱟᱵᱚ ᱢᱟᱱᱮ ᱡᱟᱦᱟᱸ ᱮᱸ ᱫᱤᱥᱚᱢ ᱢᱟᱺᱡᱷᱤ ᱮᱜ ᱯᱟᱨᱟᱱᱤᱠ ᱠᱚ ᱢᱮᱥᱟ ᱠᱟᱛᱮ ᱢᱮᱫᱴᱟᱝ ᱜᱟᱞᱚᱪ ᱞᱮᱠᱷᱟᱱ ᱵᱚᱱ ᱟᱹᱰᱤ ᱜᱮ ᱱᱟᱯᱟᱭᱚᱜᱼᱟ᱾
ᱦᱳᱭ, ᱚᱱᱟ ᱢᱟᱦᱟᱸᱜ ᱜᱚᱝᱠᱮ ᱟᱹᱰᱤ ᱡᱚᱛᱷᱟᱛ ᱠᱟᱛᱷᱟ ᱜᱮ ᱦᱟᱜ ᱟᱵᱮᱱ ᱞᱟᱹᱭ ᱠᱟᱱ᱾
ᱦᱩᱸ ᱦᱩ
ᱟᱫᱚ ᱜᱚᱝᱠᱮ, ᱦᱳᱭ ᱢᱟ ᱞᱟᱹᱭ ᱢᱮ᱾ ᱞᱟᱹᱭᱮᱫᱼᱟ ᱞᱤᱧ ᱡᱮ ᱱᱚᱝᱠᱟ ᱟᱹᱞᱤᱧ ᱫᱚ ᱟᱵᱮᱱ ᱪᱮᱛᱟᱱ ᱥᱮ ᱱᱚᱝᱠᱟ ᱟᱵᱮᱱ ᱥᱮᱜ ᱨᱚᱯᱚᱲ ᱠᱚ ᱟᱹᱰᱤ ᱜᱚᱨᱚᱵᱽ ᱦᱟᱸᱜ ᱞᱤᱧ ᱵᱩᱡᱷᱣᱼᱟ ᱱᱚᱝᱠᱟ ᱨᱮ ᱜᱚᱨᱚᱵᱽ ᱞᱤᱧ ᱵᱩᱡᱷᱟᱹᱣᱟ ᱟᱹᱵᱤᱱ ᱡᱮ ᱱᱚᱜᱼᱚᱭ ᱥᱟᱱᱛᱟᱲ ᱦᱚᱯᱚᱱ ᱦᱩᱭ ᱠᱟᱛᱮᱫ ᱱᱩᱱᱟᱹᱜ ᱞᱟᱯᱷᱟᱝ ᱥᱮᱱ ᱵᱤᱱ ᱥᱮᱱ ᱟᱠᱱᱟ ᱛᱟᱹᱣ ᱱᱚ ᱠᱟ ᱥᱟᱱᱛᱟᱲ ᱦᱚᱯᱚᱱ ᱪᱮᱛᱟᱱ ᱱᱩᱱᱟᱹᱜ ᱫᱟᱭᱟ ᱫᱩᱞᱟᱹᱲ ᱟᱵᱤᱱ ᱢᱮᱱᱟᱜ ᱠᱟᱜ ᱛᱟᱵᱤᱱᱟ ᱟᱫᱚ ᱱᱚᱜᱼᱚ ᱱᱟ ᱠᱚ ᱧᱮᱞ ᱠᱟᱛᱮ ᱢᱟᱱᱮ ᱨᱟᱹᱥᱠᱟᱹ ᱛᱮ ᱟᱹᱞᱤᱧᱟᱜ ᱢᱮᱫ ᱨᱮ ᱢᱮᱫ ᱫᱟᱜ ᱜᱮ ᱦᱟᱸᱜ ᱦᱤᱰᱤᱨ ᱜᱚᱫᱚᱜ ᱠᱟᱱᱟ ᱦᱟᱸᱜ ᱜᱚᱝᱠᱮ᱾
ᱟᱫᱚ ᱜᱚᱝᱠᱮ ᱟᱫᱚ ᱟᱞᱤᱧ ᱫᱚᱞᱤᱧ ᱞᱟᱹᱭᱟ ᱟᱞᱤᱧ ᱢᱟ ᱥᱩᱨ ᱨᱮ ᱵᱟᱹᱱᱩᱜ ᱠᱟᱜ ᱞᱤᱧᱟ ᱜᱚᱝᱠᱮ ᱪᱮᱫ ᱞᱮᱠᱟ ᱨᱮ ᱢᱮᱫ ᱫᱟᱜ ᱞᱤᱧ ᱡᱚᱫᱷ ᱛᱟᱵᱮᱱᱟ ᱟᱫᱚ ᱥᱟᱹᱜᱤᱧ ᱠᱷᱚᱱᱟᱜ ᱜᱮᱞᱤᱧ ᱞᱟᱹᱭᱟ ᱜᱚᱝᱠᱮ ᱟᱞᱚᱵᱮᱱ ᱨᱟᱜᱟ, ᱦᱳᱭᱥᱮ᱾ ᱫᱩᱠ ᱟᱞᱚᱵᱮᱱ ᱵᱩᱡᱟ, ᱠᱚᱥᱴᱚ ᱟᱞᱚ ᱵᱮᱱ ᱟᱹᱭᱠᱟᱹᱣᱟ ᱡᱟᱦᱟᱸ ᱠᱚ ᱫᱩᱠ ᱠᱚ ᱢᱮᱱᱟᱜ ᱛᱟᱵᱤᱱᱟ᱾
ᱫᱩᱠ ᱛᱮᱫᱚ ᱵᱟᱝ-ᱟ ᱜᱚᱝᱠᱮ ᱱᱚᱜᱼᱚᱭ ᱡᱮ ᱱᱩᱱᱟᱹᱜ ᱞᱟᱯᱷᱟᱝ ᱥᱮᱱ ᱟᱵᱤᱱ ᱵᱤᱱ ᱥᱮᱱ ᱟᱠᱟᱱᱟ ᱟᱨ ᱱᱚᱜᱼᱚᱭ ᱡᱮ ᱟᱵᱤᱱᱟᱜ ᱠᱳᱱᱳ ᱮᱸ ᱜᱚᱨᱚᱵ ᱡᱤᱱᱤᱥ ᱵᱟᱹᱱᱩᱜ ᱠᱟᱫ ᱛᱟᱵᱮᱱᱟ ᱦᱳᱭ ᱥᱮ, ᱱᱚᱜᱼᱚᱭ ᱡᱮ ᱟᱵᱤᱱ ᱥᱟᱱᱛᱟᱲ ᱦᱚᱯᱚᱱᱟᱜ ᱮᱸ ᱱᱚᱣᱟ ᱫᱩᱠ ᱫᱚᱨᱭᱟ ᱨᱮᱵᱮᱱ ᱟᱬᱜᱚ ᱠᱟᱛᱮᱜ ᱵᱤᱱ ᱠᱚᱭᱚᱜ ᱟᱜ ᱠᱟᱱᱟ ᱡᱮ ᱱᱚᱝᱠᱟ ᱚᱝᱠᱟ ᱵᱚᱦᱩ ᱠᱤᱪᱷᱩ ᱮᱴᱠᱮ ᱴᱚᱸᱬᱮ ᱥᱟᱱᱛᱟᱲ ᱦᱚᱯᱚᱱᱟᱜ ᱢᱮᱱᱟᱜ ᱠᱟᱫᱟ ᱥᱮ ᱱᱚᱜᱼᱚᱭ ᱟᱹᱞᱤᱧ ᱦᱚᱸ ᱢᱮᱱᱮᱡᱟᱨ ᱞᱮ ᱠᱟ ᱵᱮᱱ ᱵᱮᱱᱟᱣᱮᱫ ᱞᱤᱧᱟᱹ ᱟᱫᱚ ᱱᱚᱜᱚ ᱱᱟ ᱠᱚ ᱤᱫᱤ ᱠᱟᱛᱮᱫ ᱫᱚ ᱟᱹᱞᱤᱧ ᱫᱚ ᱨᱟᱹᱥᱠᱟ. ᱛᱮ ᱟᱨᱠᱤ ᱨᱟᱹᱥᱠᱟ. ᱨᱟᱹᱥᱠᱟ. ᱛᱮ ᱢᱮᱫ ᱨᱮ ᱢᱮᱫ ᱫᱟᱜ ᱜᱮ ᱦᱤᱰᱤᱨᱚᱜ ᱠᱟᱱᱟ ᱵᱩᱡᱽ ᱫᱟᱵᱮᱱ᱾
ᱦᱳᱭ ᱜᱚᱝᱠᱮ ᱵᱩᱡᱽ ᱠᱮᱜᱼᱟ ᱞᱤᱧ᱾ ᱟᱫᱚ ᱜᱚᱝᱠᱮ ᱡᱚᱛᱚ ᱜᱮ ᱮᱸ ᱟᱥᱛᱮ ᱟᱥᱛᱮ ᱜᱚᱝᱠᱮ ᱡᱚᱛᱚ ᱜᱮ ᱱᱟᱯᱟᱭᱚᱜᱼᱟ᱾ ᱟᱫᱚ ᱠᱟᱹᱴᱤᱡ ᱥᱟᱱᱛᱟᱲ ᱦᱚ ᱦᱚᱯᱚᱱ ᱢᱟ ᱚᱱᱠᱟ ᱠᱟᱹᱴᱤᱡ ᱢᱟᱱᱮ ᱡᱚᱛᱚ ᱜᱮ ᱫᱤᱠᱩ ᱞᱮᱠᱟ ᱵᱚᱱ ᱠᱟᱹᱢᱤ ᱦᱚᱨᱟᱭᱮᱜᱼᱟ ᱾ ᱦᱳᱭ ᱥᱮ, ᱟᱫᱚ ᱚᱱᱟ ᱠᱚᱦᱚᱸ ᱡᱩᱫᱤ ᱟᱵᱚ ᱢᱟᱱᱮ ᱥᱟᱱᱛᱟᱲ ᱟᱫᱚ ᱢᱟᱱᱮ ᱪᱮᱫ ᱞᱮᱠᱟ ᱡᱚᱛᱚ ᱡᱟᱭᱜᱟ ᱜᱮᱵᱚᱱ ᱫᱟᱲᱟᱱᱟ ᱜᱚᱴᱟ ᱡᱟᱭᱜᱟ ᱜᱮ ᱟᱫᱚ ᱟᱵᱚᱣᱟᱜ ᱥᱟᱱ ᱛᱟᱲ ᱨᱮᱱᱟᱜ ᱡᱮ ᱡᱟᱹᱛᱤ ᱯᱟᱹᱨᱤᱥ ᱦᱮᱸᱥᱮ ᱥᱮ ᱨᱚᱲ ᱞᱟᱸᱫᱟ ᱛᱮ ᱟᱞᱚ ᱵᱚᱱ ᱞᱟᱡᱟᱜ ᱢᱟ᱾ ᱢᱟᱱᱮ ᱮᱸᱰᱮᱠᱷᱟᱱ ᱟᱹᱰᱤᱧ ᱦᱚᱸ ᱟᱹᱰᱤ ᱨᱟᱹᱥ ᱠᱟᱹ ᱞᱤᱧ ᱟᱹᱭᱠᱟᱹᱜᱼᱟ ᱵᱟᱠᱷᱟᱱ ᱠᱤᱪᱷᱩ ᱠᱤᱪᱷᱩ ᱡᱟᱭᱜᱟ ᱞᱤᱧ ᱪᱟᱞᱟᱣ ᱟᱠᱟᱱᱟ ᱜᱚᱝᱠᱮ ᱦᱳᱭ ᱥᱮ ᱟᱠᱚ ᱢᱟᱱ ᱥᱟᱱᱛᱟᱲ ᱥᱟᱱᱛᱟᱲ ᱨᱮᱦᱚᱸ ᱢᱟᱱᱮ ᱫᱤᱠᱩ ᱛᱮᱠᱚ ᱜᱟᱞᱢᱟᱨᱟᱜᱼᱟ ᱾
ᱦᱳᱭ
ᱢᱟᱱᱮ ᱟᱫᱚ ᱟᱹᱞᱤᱧ ᱫᱚ ᱚᱠᱟ ᱞᱮᱠᱟ ᱞᱤᱧ ᱟᱹᱭᱠᱟᱹᱣᱟ ᱞᱟᱹᱭ ᱵᱤᱱ ᱥᱮ ᱟᱹᱞᱤᱧ ᱩᱱᱟᱹᱜ ᱢᱟᱨᱟᱝ ᱦᱚᱲ ᱩᱱᱟᱹᱜ ᱠᱤᱥᱟᱹᱬ ᱦᱚᱲ ᱟᱹᱞᱤᱧ ᱵᱟᱹᱞᱤᱧ ᱜᱟᱞᱢᱟᱨᱟᱣᱟ ᱱᱚᱝᱠᱟ ᱠᱟᱛᱮᱫ ᱥᱮ ᱚᱱᱠᱟᱱᱟᱜ ᱩᱱᱟᱹᱜ ᱫᱟᱹᱢᱤ ᱦᱚᱨᱚᱜ ᱵᱟᱸᱫᱮ ᱵᱟᱹᱞᱤᱧ ᱵᱟᱸᱫᱮᱭᱟ᱾
ᱦᱳᱭ ᱦᱳᱭ᱾
ᱟᱨ ᱩᱱᱠᱩ ᱦᱚᱲ ᱚᱱᱠᱟ ᱠᱟᱛᱮ ᱠᱚ ᱪᱟᱞᱟᱜ-ᱟ᱾
ᱦᱳᱭ᱾
ᱠᱟᱨᱚᱱ ᱱᱮᱛᱟᱨ ᱠᱩᱲᱤ ᱜᱤᱫᱽᱨᱟᱹ ᱟᱜ ᱜᱷᱮᱢ ᱠᱚᱵᱤᱱ ᱧᱮᱞ ᱞᱮᱠᱷᱟᱱ ᱜᱚᱝᱠᱮ ᱢᱟᱱᱮ ᱟᱹᱞᱤᱧ ᱫᱚ ᱚᱱᱮ ᱫᱷᱩᱛᱤ ᱰᱮᱸᱜᱟ ᱠᱟᱛᱮᱜ ᱜᱮᱞᱤᱧ ᱪᱟᱞᱟᱜ-ᱟ ᱥᱮ,
ᱦᱳᱭ ᱦᱳᱭ ᱦᱳᱭ᱾
ᱮᱠᱫᱚᱢ ᱢᱟᱱᱮ ᱵᱤᱱᱰᱩᱡ ᱛᱮᱦᱚᱸ ᱢᱟᱱᱮ ᱠᱚᱭᱚᱜ ᱦᱚᱸ ᱵᱟᱠᱚ ᱠᱚᱭᱚᱜ ᱟᱵᱮᱱᱟ ᱾
ᱦᱳᱭ ᱦᱳᱭ ᱩᱱᱠᱩ ᱫᱚ ᱠᱤᱱᱛᱩ ᱵᱟᱝᱠᱚ ᱵᱟᱲᱟᱭᱟ ᱟᱹᱵᱤᱱ ᱛᱤᱱ ᱞᱟᱹᱴᱩ ᱦᱚᱲ ᱠᱟᱱᱟᱵᱤᱱ ᱾
ᱦᱳᱭ ᱦᱳᱭ ᱦᱳᱭ ᱮᱠᱫᱚᱢ ᱮᱠᱫᱚᱢ,